ᱦᱮ ᱜᱚᱝᱠᱮ ᱡᱚᱸᱦᱟᱨ ᱜᱮ᱾
ᱦᱳᱭ ᱡᱚᱦᱟᱨ ᱜᱮ᱾
ᱚ᱾ ᱦᱤᱛᱚᱜ ᱫᱚ ᱫᱟᱜ ᱫᱟᱭ ᱥᱮ ᱵᱟᱝ? ᱦᱮᱸ ᱟᱸᱡᱚᱢ ᱫᱟᱞᱤᱧ᱾
ᱟᱪᱪᱷᱟ᱾ ᱫᱟᱜ ᱫᱚ ᱦᱟᱸᱜ ᱱᱤᱛᱚᱜᱜ ᱫᱚ ᱢᱮᱱ ᱞᱮᱠᱷᱟᱱ ᱫᱚ ᱱᱤᱛᱚᱜ ᱫᱚ ᱦᱟᱸᱜ-ᱮ ᱯᱷᱟᱸᱠ ᱠᱟᱜᱼᱟ, ᱢᱮᱱᱠᱷᱟᱱ ᱠᱤᱪᱷᱩ ᱢᱟᱲᱟᱝ ᱫᱚ ᱦᱟᱸᱜ ᱵᱷᱟᱜᱤ ᱜᱮ ᱫᱟᱜ ᱵᱟᱲᱟ ᱠᱮ-ᱟᱭ ᱱᱟᱛᱮ ᱫᱚ᱾
ᱟᱪᱪᱷᱟ᱾
ᱟᱯᱮᱥᱮᱱ ᱜᱮ ᱚᱠᱟᱮᱠᱟ?
ᱦᱳᱭ ᱱᱚᱛᱮ ᱦᱚᱸ ᱟᱥᱳᱲ ᱠᱟᱫᱟᱭ ᱱᱤᱛᱚᱜ ᱫᱚ ᱢᱟᱱᱮ ᱮᱱᱟᱝ ᱫᱟᱜ ᱞᱮᱫᱟ ᱛᱤᱠᱤᱱ ᱥᱮᱫ᱾
ᱟᱪᱪᱷᱟ ᱟᱪᱪᱷᱟ ᱦᱳᱭ ᱛᱚ᱾ ᱦᱚ-ᱚᱝᱠᱟ ᱛᱟᱦᱚᱞᱮ ᱠᱟᱹᱢᱤ ᱠᱚ ᱦᱟᱸᱜ ᱪᱮᱫ ᱠᱚᱯᱮ ᱠᱟᱹᱢᱤ ᱵᱟᱲᱟᱭᱮᱫᱼᱟ ᱱᱤᱛᱳᱜ ᱫᱚ? ᱦᱮᱞᱳ᱾ ᱦᱮᱞᱳ᱾ ᱦᱮᱞᱳ᱾ ᱦᱮᱞᱳ ᱦᱮᱞᱳ᱾ ᱨᱚᱲ ᱠᱚ ᱵᱟᱝ ᱟᱸᱡᱚᱢᱚᱜ ᱠᱟᱱ ᱛᱟᱵᱤᱱᱟ ᱪᱮᱫ ᱦᱚᱸ᱾